ᱦᱮᱞᱳ
ᱦᱟᱸ ᱡᱚᱦᱟᱨ ᱜᱮ ᱜᱚᱢᱠᱮ ᱟᱸᱡᱚᱢ ᱫᱟᱸᱵᱤᱧ? ᱦᱮᱸ ᱦᱮᱞᱳ ᱦᱮᱸ ᱟᱡᱚᱢᱚᱜ ᱠᱟᱱᱟ ᱜᱚᱝᱠᱮ?
ᱦᱮᱞᱳ ᱦᱮᱸ ᱟᱸᱡᱚᱢ
ᱡᱚᱦᱟᱨ ᱜᱮ ᱜᱚᱝᱠᱮ
ᱦᱟᱸ ᱟᱡᱚᱢᱚᱜ ᱠᱟᱱᱟ ᱱᱤᱛᱚᱜ ᱫᱚ᱾ ᱟᱻ ᱞᱟᱹᱭ ᱫᱟᱞᱤᱧ ᱱᱟᱯᱟᱭ ᱜᱮᱭᱟᱵᱤᱱ?
ᱪᱮᱫ ᱠᱚᱵᱤᱱ ᱪᱤᱠᱟᱹ ᱵᱟᱲᱟᱭᱫᱟ?
ᱦᱚᱸᱜᱼᱚᱭ ᱱᱤᱛᱚᱜ ᱫᱟᱜ ᱡᱟᱹᱲᱤ ᱠᱷᱟᱹᱛᱤᱨ ᱛᱮ ᱚᱲᱟᱜ ᱨᱮᱜᱮ ᱦᱮᱱᱟᱜ ᱞᱤᱧᱟ᱾ ᱦᱟᱸ ᱚᱲᱟᱜ ᱨᱮ ᱜᱚᱝᱠᱮ ᱟᱸᱡᱚᱢᱚᱜ ᱠᱟᱱᱟ? ᱦᱮᱞᱳ ᱦᱟᱜ ᱦᱟᱜ ᱥᱵᱤᱱ ᱫᱚ ᱪᱮᱫ ᱠᱚ ᱵᱤᱱ ᱠᱟᱹᱢᱤ ᱵᱟᱲᱟᱭᱫᱟ?
ᱨᱚᱲ ᱟᱡ
ᱟ ᱱᱚᱛᱚ ᱟᱡᱚᱢᱚᱜ ᱠᱟᱱᱟ ᱜᱚᱝᱠᱮ? ᱦᱟ ᱦᱮᱞᱳ
ᱦᱟᱞ
ᱦᱮᱸ ᱦᱮᱞᱳ
ᱦᱮᱞᱳ! ᱦᱮᱸ ᱞᱟᱹᱭ ᱫᱟᱞᱤᱧ ᱨᱚᱲ ᱴᱷᱤᱠ ᱵᱟᱝ ᱟᱸᱡᱚᱢᱚᱜ ᱠᱟᱱᱟ᱾
ᱦᱳᱭ, ᱱᱚᱛᱚ ᱟᱸᱡᱚᱢᱚᱜ ᱠᱟᱱᱟ?
ᱦᱮᱸ ᱱᱤᱛᱚᱜ ᱠᱟᱹᱴᱤᱡ ᱟᱡᱚᱢᱚᱜ ᱠᱟᱱᱟ᱾
ᱱᱮᱛᱚᱜ ᱟᱸᱡᱚᱢᱚᱜ ᱠᱟᱱᱟ? ᱦᱮᱞᱳᱻ ᱦᱟᱸ, ᱟᱸᱡᱚᱢᱚᱜ ᱠᱟᱱᱟ ᱜᱚᱝᱠᱮ ᱱᱤᱛᱳᱜ?
ᱞᱟᱹᱭ ᱫᱟᱞᱤᱧ ᱱᱮᱴᱳᱣᱟᱨᱠ ᱯᱨᱚᱵᱞᱮᱢ ᱮᱫ ᱛᱟᱵᱮᱱᱟ ᱥᱮ ᱪᱮᱫ?
ᱱᱮᱴᱣᱟᱨᱠ ᱦᱳᱭ ᱫᱟᱲᱮᱭᱟᱜ-ᱟ, ᱮ ᱵᱟᱛ ᱫᱟᱜ ᱡᱟᱲᱤ ᱫᱟᱭ ᱛᱚ ᱠᱟᱴᱤᱡ ᱯᱨᱚᱵᱞᱮᱢ ᱦᱚᱸ ᱯᱨᱚᱵᱞᱮᱢ ᱫᱟᱲᱮᱜ-ᱟ ᱾
ᱦᱮᱸᱻ
ᱱᱚᱛᱳᱜ ᱵᱮᱱ ᱟᱸᱡᱚᱢ ᱫᱟ ᱵᱮᱱ?
ᱦᱮᱸ ᱱᱤᱛᱳᱜ ᱫᱚ ᱟᱸᱡᱚᱢᱚᱜ ᱠᱟᱱᱟ᱾ ᱢᱟᱡᱷᱮ ᱢᱚᱫᱷᱮ ᱢᱟᱱᱮ ᱚᱱᱠᱟ ᱜᱮᱫ ᱜᱚᱫᱚᱜ ᱠᱟᱱ ᱛᱟᱵᱮᱱᱟ᱾
ᱚ, ᱦᱚᱸᱜ-ᱚᱭ ᱫᱟᱜ ᱡᱟᱹᱲᱤᱭ ᱮᱫᱟᱭ ᱥᱮᱛᱟᱜ ᱠᱷᱚᱱ ᱜᱮ ᱟᱨ ᱪᱮᱫ ᱵᱤᱱ
ᱚ ᱟᱫᱚ ᱫᱟᱜ ᱡᱟᱹᱲᱤ ᱫᱤᱱ ᱠᱟᱱ ᱜᱮᱭᱟ᱾ ᱦᱮᱸ ᱚᱱᱠᱟ ᱦᱩᱭᱩᱜ ᱠᱟᱱ ᱜᱮᱭᱟ ᱢᱟᱱᱮ ᱩᱱᱟᱹᱜ ᱵᱟ ᱡᱳᱨ ᱫᱚ ᱵᱟᱝ ᱠᱤᱪᱷᱩ ᱠᱤᱪᱷᱩ ᱦᱟᱞ ᱠᱟ ᱦᱟᱞᱠᱟ ᱡᱟᱦᱟᱸ ᱵᱟᱠᱚ ᱞᱟᱹᱭᱼᱟ ᱦᱚᱲ ᱵᱷᱤᱲᱠᱟᱹᱣ ᱞᱮᱠᱟ᱾
ᱦᱩᱸ ᱟᱞᱮ ᱦᱚᱸ ᱥᱮᱛᱟᱜ ᱥᱮᱫ ᱡᱳᱨ ᱜᱮ ᱦᱮᱡ ᱮᱱᱟ, ᱱᱤᱛᱚᱜ ᱫᱚ ᱠᱟᱹᱴᱤᱡ ᱦᱟᱞᱠᱟ ᱦᱟᱞᱠᱟ ᱜᱮ ᱦᱩᱭᱩᱜ ᱠᱟᱱᱟ᱾
ᱱᱚᱛᱮ ᱦᱚᱸ ᱤᱱᱠᱟᱹ ᱜᱮ ᱥᱮᱛᱟᱜ ᱠᱟᱹᱴᱤᱡ ᱦᱟᱞᱠᱟ ᱡᱳᱨ ᱧᱚᱜ ᱤᱱᱠᱟᱹ ᱢᱟᱱᱮ ᱪᱮᱫ ᱞᱤᱧ ᱞᱟᱹᱭᱟ ᱤᱱᱠᱟᱹ ᱯᱟᱸᱪᱴᱟ ᱪᱷᱚᱴᱟ ᱥᱮᱫ ᱾
ᱚᱻ, ᱛᱤᱦᱤᱧ ᱪᱮᱫ ᱠᱚᱵᱤᱱ ᱠᱟᱹᱢᱤᱭ ᱫᱟ ᱜᱚᱝᱠᱮ ᱛᱟᱦᱚᱞᱮ ᱠᱷᱟᱱ?
ᱦᱮᱸ, ᱱᱤᱛᱚᱜ ᱫᱚ ᱚᱲᱟᱜ ᱠᱚᱨᱮ ᱜᱮ ᱠᱟᱢᱤ ᱛᱟᱨᱯᱚᱨ ᱪᱮᱫ ᱦᱚᱸ ᱱᱤᱛᱚᱜ ᱫᱚ ᱵᱟᱝ ᱪᱤᱠ ᱟᱹ ᱦᱩᱭᱩᱜ ᱠᱟᱱᱟ ᱾ ᱚ, ᱟᱵᱤᱱ ᱫᱚ ᱪᱮᱫ ᱵᱤᱱ ᱪᱤᱠᱟᱹ ᱵᱟᱲᱟᱭᱟ?
ᱦᱮᱸ ᱟᱞᱤᱧ ᱦᱚᱸ ᱮᱠᱷᱚᱱ ᱚᱲᱟᱜ ᱨᱮᱜᱮ ᱾ ᱥᱮᱨᱚᱠᱚᱢ ᱠᱟᱹᱢᱤ ᱫᱚ ᱵᱟᱹᱱᱩᱜ-ᱟ ᱮᱠᱷᱚᱱ ᱫᱚ᱾ ᱦᱳᱲᱳ ᱨᱚᱦᱚᱭ ᱫᱚᱞᱮ ᱪᱟᱵᱟ ᱟᱠᱟᱫᱟ ᱾ ᱚ, ᱟᱯᱮ ᱥᱮᱫ ᱜᱚᱝᱠᱮ ᱦᱩᱲᱩ ᱯᱮ ᱨᱚᱦᱚᱭ ᱜᱮᱭᱟ ᱥᱮ ᱵᱟᱝ?
ᱟᱞᱮ ᱥᱮᱫ ᱫᱚ ᱟᱣᱨᱤ ᱮᱠᱷᱚᱱ, ᱢᱟᱱᱮ ᱱᱚᱜᱼᱚᱭ ᱟᱨᱟᱢᱵᱚ ᱟᱠᱟᱱᱟᱞᱮ, ᱫᱟᱜ ᱠᱚ ᱚᱱᱠᱟ ᱵᱟᱹᱱᱩᱜ ᱟᱛᱚ ᱟᱨ ᱞᱟᱦᱟ ᱛᱮᱫᱚ ᱠᱟᱹᱴᱤᱡ ᱩᱸ ᱛᱚᱞᱟ ᱠᱚ ᱢᱟᱱᱮ ᱦᱩᱰᱤᱧ ᱧᱚᱜ ᱛᱟᱦᱮᱸ ᱠᱟᱱᱟ, ᱟᱫᱚ ᱫᱟᱜ ᱠᱚ ᱵᱟᱝ ᱠᱷᱟᱹᱛᱤᱨ ᱵᱟᱝ ᱨᱚᱦᱚᱭ ᱫᱟᱲᱮ ᱦᱩᱭ ᱟᱠᱟᱱᱟ ᱾ ᱟᱫᱚ ᱦᱚᱸᱜ-ᱚᱭ ᱢᱤᱫ ᱵᱟᱨ ᱟᱨᱟᱢᱵᱚ ᱦᱩᱭ ᱟᱠᱟᱱᱟ ᱾ ᱠᱟᱹᱴᱤᱡ ᱚᱱᱮ ᱫᱟᱜ ᱵᱟᱲᱟ ᱟᱠᱟᱫᱟᱭ ᱟᱫᱚ ᱚᱱᱟᱛᱮ ᱠᱟᱹᱴᱤᱡ ᱢᱤᱫᱴᱟᱝ ᱵᱟᱨᱭᱟ ᱠᱷᱮᱛ ᱠᱚ ᱨᱚᱦᱚᱭ ᱵᱟᱲᱟ ᱾ ᱟᱨ ᱛᱟᱦᱚᱞᱮ ᱡᱚᱢ ᱵᱟᱲᱟ ᱠᱮᱫᱟ ᱵᱤᱱ ᱥᱮ ᱵᱟᱝ?
ᱦᱮᱸ, ᱡᱚᱢ ᱵᱟᱲᱟ ᱠᱟᱫᱟᱞᱤᱧ᱾ ᱟᱹᱵᱤᱱ ᱫᱚ?
ᱟᱹᱞᱤᱧ ᱫᱚ ᱟᱹᱣᱨᱤ ᱞᱤᱧ ᱡᱚᱢᱟᱼᱟ ᱠᱷᱟᱱ ᱟᱨ ᱠᱟᱹᱴᱤᱡ ᱠᱟᱛᱮᱫ ᱡᱚᱢ ᱦᱩᱭᱩᱜᱼᱟ ᱾
ᱦᱚᱭ᱾
ᱦᱮᱸ ᱾
ᱦᱮᱸ, ᱥᱮᱛᱟᱜ ᱵᱮᱲᱟ ᱫᱟᱠᱟ ᱜᱮᱵᱤᱱ ᱡᱚᱢᱟ ᱥᱮ ᱠᱷᱟᱹᱡᱟᱹᱲᱤ ᱵᱤᱱ ᱡᱚᱢᱟ?
ᱟᱞᱤᱧ ᱫᱚ ᱚᱠᱟ ᱡᱚᱠᱷᱚᱡ ᱚᱱᱮ ᱚᱠᱟ ᱞᱮᱠᱟ, ᱠᱷᱟᱹᱡᱟᱹᱲᱤ ᱦᱚᱸ ᱚᱠᱟ ᱡᱚᱠᱷᱚᱡ ᱫᱚᱞᱤᱧ ᱡᱚᱢ ᱜᱮᱭᱟ, ᱫᱟᱠᱟ ᱦᱚᱸ, ᱡᱟᱦᱟᱸᱴᱟᱜ ᱜᱮ ᱪᱟᱬᱛᱮ ᱧᱟᱢᱚᱜᱼᱟ ᱚᱱᱟ ᱜᱮ ᱾
ᱦᱩᱸ ᱾
ᱫᱟᱠᱟ ᱤᱥᱤᱱ ᱞᱮᱱᱠᱷᱟᱱ ᱵᱮᱥᱤᱨ ᱵᱷᱟᱜᱽ ᱫᱟᱠᱟ ᱜᱮᱞᱤᱧ ᱡᱚᱢ ᱜᱮᱭᱟ ᱾ ᱟᱫᱚ ᱠᱷᱟᱹᱡᱟᱹᱲᱤ ᱡᱚᱢ ᱠᱟᱛ ᱮᱫ ᱵᱟᱠᱷᱟᱱ ᱩᱱᱟᱹᱜ ᱢᱟᱱᱮ ᱪᱮᱫ ᱞᱤᱧ ᱞᱟᱹᱭᱟ ᱩᱱᱟᱹᱜ ᱠᱚᱢᱯᱷᱚᱨᱴᱮᱵᱮᱞ ᱧᱚᱜ ᱵᱟᱞᱤᱧ ᱵᱩᱡᱟ ᱠᱟᱹᱴᱤᱡ ᱾
ᱦᱩᱸ ᱾
ᱦᱚ ᱦᱮᱸ ᱛᱟᱦᱚᱞᱮ ᱟᱯᱮ ᱠᱚᱫᱚ ᱪᱟᱥ ᱠᱚᱫᱚ ᱯᱮ ᱨᱟᱠᱟᱵ ᱵᱟᱲᱟ ᱟᱠᱟᱫᱟ?
ᱦᱩᱸ ᱦᱩᱸ ᱵᱟᱜᱟᱣ ᱦᱩᱭ ᱟᱠᱟᱱᱟ ᱮᱠᱷᱚᱱ ᱫᱚ᱾ ᱟᱨ ᱛᱟᱦᱞᱮ ᱜᱚᱝᱠᱮ ᱟᱯᱮ ᱫᱚ ᱪᱮᱫ ᱛᱮᱯᱮ ᱞᱚᱥᱚᱫ ᱮᱫᱟ? ᱚᱱᱮ ᱰᱟᱺᱜᱨᱤᱡ ᱱᱟᱦᱮᱞ ᱛᱮ ᱥᱮ ᱴᱟᱠᱴᱟᱨ ᱛᱮ?
ᱟᱫᱚ ᱱᱮᱛᱟᱨ ᱫᱚ ᱵᱮᱥᱤᱨ ᱵᱷᱟᱜᱽ ᱜᱮᱛᱚ ᱚᱱᱠᱟ ᱴᱨᱟᱠᱴᱟᱨ ᱠᱚᱛᱮ ᱜᱮᱠᱚ ᱞᱚᱥᱚᱫ ᱫᱟ᱾ ᱟᱨ ᱟᱞᱮ ᱫᱚ ᱰᱟᱝᱨᱤ ᱱᱟᱦᱮᱞ ᱛᱮᱜᱮ ᱞᱮ ᱞᱚᱥᱚᱫ ᱟᱠᱟᱫᱟ ᱟᱨᱠᱤ ᱦᱮ᱾ ᱴᱮᱠᱴᱟᱨ ᱠᱚᱛᱮ ᱞᱚᱥᱚᱫ ᱫᱚ ᱪᱮᱫ ᱢᱤᱫᱴᱟᱝ ᱴᱟᱭᱤᱢ ᱠᱚ ᱵᱟᱧᱪᱟᱜ-ᱟ ᱠᱚᱢ ᱛᱮ ᱾ ᱠᱚᱢ ᱴᱟᱭᱤᱢ ᱛᱮ ᱦᱩᱭᱩᱜ-ᱟ ᱟᱨ ᱱᱤᱛᱚᱜ ᱫᱚ ᱢᱟᱱᱮ ᱦᱚᱜ-ᱚᱭ ᱦᱚᱴᱟᱛ ᱦᱚᱴᱟᱛ ᱚᱱᱠᱟ ᱫᱟᱜ ᱮᱫᱟᱭ ᱥᱮ ᱾ ᱟᱫᱚ ᱚᱱᱠᱟ ᱥᱮᱨᱚᱠᱚᱢ ᱢᱟᱱᱮ ᱟᱹᱰᱤ ᱫᱤᱱ ᱫᱷᱚᱨᱮ ᱠᱷᱚᱱ ᱵᱟᱨ ᱯᱮ ᱫᱤᱱ ᱫᱷᱚᱨᱮ ᱫᱟᱜᱟᱭ ᱥᱮ ᱵᱟᱝ ᱯᱚᱨᱮᱛᱮ ᱟᱫᱚᱜ ᱠᱷᱟᱱ ᱪᱟᱬ ᱛᱮ ᱵᱟᱵᱤᱱ ᱞᱚᱥᱚᱜ ᱞᱮᱠᱷᱟᱱ ᱛᱚ ᱵᱟᱝ ᱜᱟᱱᱚᱜ-ᱟ ᱥᱮ, ᱫᱟᱜ ᱠᱚ ᱟᱸᱡᱮᱫ ᱞᱮᱱᱠᱷᱟᱱ ᱟᱨᱚ ᱪᱤᱠᱟᱹ ᱛᱮᱵᱤᱱ ᱨᱚᱦᱚᱭᱟ᱾ ᱟᱫᱚ ᱚᱱᱟ ᱫᱚ ᱵᱮᱥᱤᱨ ᱵᱷᱟᱜ ᱜᱮ ᱴᱮᱠ ᱴᱟᱨ ᱛᱮᱜᱮ ᱠᱚ ᱥᱤ ᱦᱚᱪᱚᱭᱮᱫᱟ᱾
ᱚ ᱟᱨ ᱟᱯᱮ ᱥᱮᱫ ᱫᱚ ᱜᱚᱝᱠᱮ ᱢᱤᱱᱤ ᱫᱟᱜ ᱵᱟᱹᱱᱩᱜ-ᱟ? ᱢᱤᱱᱤ
ᱵᱟᱝ ᱵᱟᱝ ᱢᱤᱱᱤ ᱫᱟᱜ ᱫᱚ ᱵᱟᱹᱱᱩᱜ-ᱟ ᱚᱱᱣᱟ ᱱᱟ ᱥᱮᱨᱢᱟ ᱡᱟᱹᱲᱤ ᱵᱷᱚᱨᱥ ᱟ ᱥᱮᱨᱢᱟ ᱡᱟᱹᱲᱤ ᱡᱩᱫᱤ ᱦᱩᱭᱮᱱ ᱠᱷᱟᱡ ᱟᱨ ᱵᱟᱠᱷᱟᱡ ᱫᱚ ᱵᱟᱝ ᱡᱟᱦᱟᱱᱟᱜ ᱟᱯᱮ ᱥᱮᱫ ᱛᱟᱦᱚᱞᱮ ᱦᱮᱱᱟᱜ-ᱟ ᱥᱮ ᱵᱟᱝ ᱢᱤᱱᱤ ᱠᱚ?
ᱫᱚ ᱢᱤᱱᱤ ᱜᱮ ᱦᱮᱱᱟᱜ-ᱟ᱾ ᱢᱤᱱᱤ ᱵᱷᱚᱨᱥᱟ ᱜᱮ ᱦᱟᱜ ᱟᱞᱮ ᱫᱚ ᱫᱟᱜ ᱵᱟᱭ ᱫᱟᱜᱟ
ᱦᱮᱸ ᱚᱱᱟ ᱦᱚ ᱵᱷᱟᱞᱮ ᱜᱮᱭᱟ ᱢᱤᱱᱤ ᱢᱤᱱᱤ ᱠᱚ ᱛᱟᱦᱮᱱ ᱠᱷᱟᱡ ᱫᱚ
ᱦᱟ ᱛᱩᱨ ᱫᱚᱢᱟᱫᱟ ᱫᱟᱜ ᱡᱟᱹᱲᱤ ᱠᱮᱫᱟᱭ, ᱛᱚ ᱩᱱᱟᱹᱜ ᱢᱤᱱᱤ ᱵᱟᱝ ᱪᱟᱹᱞᱩ ᱦᱩᱭ ᱟᱠᱟᱱᱟ ᱾ ᱫᱟᱜ ᱡᱟᱹᱲᱤ ᱚᱱᱟ ᱛᱮᱜᱮ ᱨᱚᱦᱚᱭ ᱦᱩᱭ ᱮᱱᱟ᱾ ᱞᱚᱥᱚᱫ ᱟ ᱵᱟᱭ ᱫᱟᱜ ᱡᱟᱲᱤ ᱨᱮᱦᱚ ᱢᱤᱱᱤ ᱛᱮᱜᱮ ᱨᱚᱦᱚᱭ ᱦᱩᱭᱩᱜ ᱠᱷᱟᱱ ᱴᱟᱠ ᱫᱟᱜ ᱵᱟᱝ ᱛᱟᱦᱮ ᱱᱟᱠᱩ ᱩᱱ ᱢᱤᱱᱤ ᱛᱮᱜᱮ ᱨᱚᱦᱚᱭ ᱦᱩᱭᱩᱜ-ᱟ᱾
ᱟᱪᱪᱷᱟ ᱟᱫᱚ ᱟᱞᱮ ᱥᱮᱫ ᱫᱚ ᱚᱱᱠᱟ ᱢᱤᱱᱤ ᱠᱚ ᱫᱚ ᱵᱟᱹᱱᱩᱜ ᱟᱛᱚ ᱾ ᱫᱚ ᱚᱝᱠᱟ ᱥᱮᱨᱢᱟ ᱡᱟᱲᱤ ᱟᱥᱟ ᱵᱷᱚᱨᱥᱟ ᱜᱮ᱾ ᱚᱱᱟ ᱛᱮ ᱜᱮ ᱟᱹᱣᱨᱤ ᱢᱟᱱᱮ ᱮᱠᱷᱚᱱᱚ ᱟᱹᱣᱨᱤ ᱨᱚᱦᱚᱭᱚᱜ ᱛᱟᱞᱮᱭᱟ᱾ ᱟᱨ ᱛᱟᱦᱚᱞᱮ ᱟᱯᱮ ᱥᱮᱫ ᱫᱚ ᱚᱱᱠᱟ ᱪᱮᱫ ᱠᱚᱛᱮ ᱯᱮ ᱥᱤ ᱦᱚᱪᱚᱭ ᱜᱮᱭᱟ?
ᱟᱛᱚ ᱴᱟᱠᱴᱟᱨ ᱛᱮ ᱜᱮ ᱯᱩᱨᱟᱹ ᱯᱩᱨᱟᱹ ᱪᱟᱥ ᱜᱮ ᱴᱟᱠᱴᱟᱨ ᱛᱮ ᱜᱮ ᱨᱟᱠᱟᱵᱟ᱾ ᱦᱳᱲᱳ ᱠᱟᱞᱩ ᱨᱚᱦᱚᱭᱟ ᱛᱚᱠᱷᱚᱱᱚ ᱯᱩᱨᱟᱹ ᱴᱨᱟᱠᱴᱟᱨ ᱵᱚᱨᱥᱟ ᱜᱮ᱾
ᱟᱪᱪᱷᱟ ᱟᱨ ᱛᱟᱦᱟᱞᱮ ᱟᱯᱮ ᱦᱩᱲᱩ ᱫᱚ ᱛᱤᱱ ᱵᱟᱨ ᱯᱮ ᱪᱟᱥ ᱜᱮᱭᱟ?
ᱢᱩᱲᱩ ᱫᱚ ᱢᱤᱫ ᱫᱷᱟᱣ ᱜᱮᱞᱮ ᱪᱟᱥᱟ ᱜᱚᱝᱠᱮ ᱟᱨ ᱢᱤᱫ ᱫᱷᱟᱣ ᱫᱚ ᱡᱟᱦᱟᱸ ᱠᱚ ᱵᱟᱹᱭᱦᱟᱹᱲ ᱨᱮ ᱟᱹᱞᱩ ᱨᱚᱦᱚᱭ ᱵᱟᱝ ᱜᱟᱱᱚᱜ-ᱟ ᱚᱠᱟ ᱥᱤᱫ ᱢᱤᱫ ᱜᱷᱟᱹᱲᱤᱡ ᱫᱟᱜ ᱫᱟᱜ ᱛᱤᱜᱩᱱᱟ ᱚᱱᱟ ᱠᱚᱫᱚ ᱨᱚᱦᱚᱭ ᱮᱥᱮᱫᱤ᱾ ᱠᱚᱢ ᱧᱚᱜ ᱜᱮ ᱵᱟᱠᱷᱟᱱ ᱫᱚ ᱢᱤᱫ ᱫᱷᱟᱣ ᱜᱮᱞᱮ ᱨᱚᱦᱚᱭᱟ ᱦᱩᱲᱩ ᱫᱚ᱾
ᱚ
ᱦᱩᱸ ᱟᱯᱮ ᱥᱮᱫ ᱟᱯᱮ ᱥᱮᱫ ᱜᱚᱝᱠᱮ ᱛᱤᱱ ᱫᱷᱟᱹᱣ ᱯᱮ ᱨᱚᱦᱚᱭᱟ?
ᱟᱞᱮᱥ ᱢᱤᱫ ᱫᱷᱟᱣ ᱜᱮ ᱟᱫᱚ ᱵᱩᱡᱮᱫ ᱜᱮᱭᱟ ᱵᱤᱱ ᱛᱚ ᱦᱮᱸ ᱥᱮᱨᱢᱟ ᱡᱟᱹᱲᱤ ᱵᱷᱚᱨᱥᱟ ᱟᱫᱚ ᱾
ᱦᱩᱸ ᱟᱨ ᱢᱤᱱᱤ ᱫᱚ ᱮᱠᱟᱞ ᱜᱮ ᱵᱟᱹᱱᱩᱜ-ᱟ?
ᱵᱟᱝ ᱵᱟᱝ ᱮᱠᱟᱞ ᱜᱮ ᱵᱟᱹᱱᱩᱜ-ᱟ ᱢᱤᱱᱤ ᱫᱚ ᱟᱫᱚ ᱢᱟᱱᱮ ᱡᱟᱦᱟᱸᱭ ᱠᱚ ᱩᱱᱠᱩ ᱢᱟᱱᱮ᱾ ᱢᱟᱱᱮ ᱪᱮᱫ ᱞᱤᱧ ᱞᱟᱹᱭᱟ ᱤᱱᱠᱟᱹ ᱵᱤᱨ ᱤᱭᱟᱹ ᱠᱷᱚᱱᱟᱜ ᱢᱤᱫᱴᱟᱝ ᱜᱟᱰᱟ ᱞᱮᱠᱟ ᱦᱮᱱᱟᱜ-ᱟ᱾
ᱠᱮᱱᱮᱞ
ᱠᱮᱱᱮᱞ ᱫᱚ ᱵᱟᱝ ᱪᱮᱫ ᱞᱤᱧ ᱞᱟᱹᱭᱟ ᱵᱤᱨ ᱠᱷᱚᱱᱟᱜ ᱜᱮ ᱚᱱᱠᱟ ᱢᱟᱱᱮ ᱵᱤᱨ ᱵᱤᱨ ᱠᱷᱚᱱᱟᱜ ᱫᱟᱜ᱾ ᱯᱟ ᱟᱹᱛᱩ ᱟᱹᱛᱩ ᱛᱮ ᱵᱮᱱᱟᱣ ᱟᱠᱟᱱᱟ ᱟᱨᱠᱤ ᱾
ᱚ᱾
ᱟᱫᱚ ᱦᱳᱭ᱾ ᱦᱳᱭ ᱚᱱᱠᱟᱱᱟᱜ ᱦᱳᱭ ᱚᱱᱟᱜᱮ ᱦᱮᱱᱟᱜᱼᱟ ᱢᱤᱫᱴᱟᱝ᱾ ᱚᱱᱟ ᱨᱮᱦᱚᱸ ᱢᱟᱱᱮ ᱮ ᱥᱤᱛᱩᱝ ᱫᱤᱱ ᱫᱚ ᱤᱱᱠᱟᱹ ᱫᱟᱜ ᱵᱟᱝ ᱛᱟᱦᱮᱱ ᱜᱮᱭᱟ᱾
ᱦᱩᱸᱢ ᱱᱮᱛᱟᱨ ᱫᱤᱱ ᱫᱚ ᱫᱟᱜ ᱛᱟᱦᱮᱱ ᱵᱷᱳᱨ᱾
ᱦᱳᱭ ᱟᱫᱚ ᱚᱱᱟ ᱵᱷᱚᱨᱥᱟ ᱜᱮ ᱚᱱᱮ ᱟ ᱥᱚᱵᱽᱡᱤ ᱠᱚ ᱢᱤᱫ ᱵᱟᱨ ᱪᱟᱥ ᱵᱟᱲᱟ ᱦᱩᱭᱩᱜ ᱜᱮᱭᱟ ᱟᱫᱚ ᱚᱱᱟ ᱵᱷᱚᱨᱥᱟᱣᱟᱛᱮᱜ ᱜᱮ ᱡᱮᱢᱚᱱ ᱟᱱᱮ ᱤᱭᱟᱹ ᱦᱩᱸ ᱚᱱᱮ ᱛᱩᱲᱤ ᱠᱚ ᱦᱚᱸ ᱪᱟᱥ ᱵᱟᱲᱟ ᱦᱩᱭᱩᱜ ᱜᱮᱭᱟ ᱛᱩᱲᱤ ᱜᱷᱚᱥᱞᱟ ᱠᱚ᱾ ᱟᱞᱩ ᱠᱚ ᱴᱩᱠᱴᱟᱠ ᱟᱱ ᱪᱟᱥ ᱵᱟᱲᱟᱭ ᱦᱩᱭᱩᱜ ᱜᱮᱭᱟ᱾ ᱟᱫᱚ ᱚᱱᱟ ᱵᱷᱚᱨᱥᱟ ᱟᱛᱮᱫ ᱜᱮ᱾
ᱦᱩᱸ ᱟᱨ ᱛᱟᱞᱦᱮ ᱥᱚᱵᱽᱡᱤ ᱠᱚ ᱯᱮ ᱨᱚᱦᱚᱭ ᱟᱥᱮ ᱵᱟᱝ ᱜᱚᱝᱠᱮ᱾
ᱥᱚᱵᱽᱡᱤ ᱠᱚ ᱫᱚ ᱨᱚᱦᱚᱭ ᱵᱟᱲᱟ ᱦᱩᱭᱩᱜ ᱜᱮᱭᱟ ᱴᱩᱠ ᱴᱟᱠ᱾ ᱢᱟᱱᱮ ᱤᱱᱠᱟᱹ ᱟᱠᱷᱨᱤᱧ ᱞᱮᱠᱟ ᱫᱚ ᱵᱟᱝ ᱱᱤᱡᱮ ᱡᱚᱢ ᱵᱟᱲᱟ ᱞᱟᱹᱜᱤᱫ ᱜᱮ᱾ ᱨᱚᱦᱚᱭ ᱵᱟᱲᱟ ᱦᱩᱭ ᱠᱟᱱᱟ ᱱᱤᱡᱮ ᱠᱚ ᱫᱚ ᱟᱨ ᱠᱤᱪᱷᱩ ᱠᱚ ᱨᱚᱦᱚᱭ ᱵᱟᱲᱟᱭ ᱜᱮᱭᱟ ᱠᱚ᱾
ᱦᱩᱸ᱾
ᱦᱮᱸ᱾ ᱟᱯᱮ ᱠᱚᱫᱚ ᱯᱮ ᱨᱚᱦᱚᱭ ᱵᱟᱲᱟᱭ ᱜᱮᱭᱟ ᱥᱮ?
ᱚᱱᱟ ᱟᱨ ᱠᱚᱯᱣ ᱨᱚᱦᱚᱭ ᱵᱟᱲᱟᱭᱟ᱾
ᱟᱫᱚ ᱟᱯᱮ ᱥᱮᱫ᱾ ᱦᱮᱸ ᱟᱯᱮ ᱥᱮᱫ ᱫᱚ ᱩᱱᱟᱹᱜ ᱢᱟᱱᱮ ᱤᱭᱟᱹ ᱵᱟᱹᱱᱩᱜᱼᱟ᱾
ᱦᱩᱸ᱾
ᱫᱟᱜ ᱨᱮᱱᱟᱜ ᱜᱮ᱾
ᱦᱮᱸ ᱥᱚᱵᱽᱡᱤ ᱠᱚ ᱪᱟᱥᱟ ᱟᱫᱚ ᱚᱱᱟ ᱠᱚ ᱠᱨᱤᱧᱟ᱾
ᱦᱩᱸ ᱟᱨ ᱛᱟᱦᱞᱮ ᱟᱯᱮᱥᱮᱫ ᱜᱚᱝᱠᱮ ᱚᱱᱟ ᱤᱭᱟᱹ ᱠᱚᱠᱚ ᱪᱟᱥ ᱜᱮᱭᱟ ᱥᱮ ᱵᱟᱝ ᱚᱱᱟ ᱪᱮᱫ ᱤᱧ ᱞᱟᱹᱭᱟ? ᱢᱟᱱᱮ ᱵᱟᱫᱟᱢ ᱪᱷᱳᱞᱟ ᱤᱭᱟᱹ ᱠᱚ᱾
ᱦᱩᱸ ᱵᱟᱫᱟᱢ ᱨᱚᱦᱚᱭᱟ ᱠᱚ᱾ ᱵᱟᱫᱟᱢ ᱮᱠᱷᱚᱱ ᱱᱚᱛᱮ ᱫᱚ ᱨᱚᱦᱚᱭ ᱠᱟᱫᱟ ᱠᱚ ᱦᱚᱸᱜ-ᱚᱭ ᱠᱩᱫᱨᱤ ᱯᱚᱴᱚᱞ᱾ ᱟᱸ ᱥᱚᱥᱟ ᱡᱷᱤᱸᱜᱟᱹ ᱡᱚᱛᱚ ᱜᱮ ᱨᱚᱠᱚᱢ ᱜᱮ ᱨᱚᱦᱚᱭ ᱜᱮᱭᱟ ᱮᱠᱷᱚᱱ ᱫᱚ᱾
ᱟᱪᱪᱷᱟ᱾ ᱦᱮᱸ ᱟᱫᱚ ᱫᱟᱜ ᱛᱟᱦᱮᱱ ᱠᱷᱟᱱ ᱫᱚ ᱩᱱᱟᱹᱜ ᱚᱥᱩᱵᱤᱛᱟ ᱵᱟᱝ ᱦᱩᱭᱩᱜ᱾
ᱦᱮᱸ᱾
ᱦᱮᱸ ᱟᱫᱚ
ᱟᱨ ᱛᱟᱦᱚᱞᱮ ᱜᱚᱝᱠᱮ ᱟᱯᱮᱥᱮᱫ ᱫᱚ ᱚᱱᱟ ᱵᱩᱨᱩ ᱠᱚ ᱦᱤᱱᱟᱹᱜ ᱟ ᱥᱮ?
ᱦᱮᱸ ᱜᱚᱝᱠᱮ ᱵᱩᱨᱩ ᱠᱚ ᱦᱮᱱᱟᱜ ᱜᱮᱭᱟ ᱠᱟᱹᱴᱤᱡ ᱵᱤᱨ ᱠᱚ ᱜᱟᱡᱮ ᱦᱮᱱᱟᱜᱼᱟ᱾ ᱡᱮᱢᱚᱱ ᱚ ᱵᱤᱨ ᱫᱤᱥᱚᱢ ᱦᱚᱲ ᱜᱮ ᱥᱟᱱᱟ ᱞᱤᱧ ᱟᱹᱞᱤᱧ ᱫᱚ᱾
ᱟᱯᱮ ᱚᱲᱟᱜ ᱠᱷᱚᱱ ᱫᱚ ᱛᱤᱱᱟᱹᱜ ᱥᱟᱺᱜᱤᱧ ᱛᱤᱱᱟᱹᱜ ᱡᱷᱟᱹᱞ ᱜᱮᱭᱟ ᱵᱩᱨᱩ ᱫᱚ?
ᱵᱤᱥᱤ ᱫᱚ ᱵᱟᱝ ᱢᱟᱱᱮ ᱚᱱᱠᱟ ᱤᱱᱠᱟᱹ ᱞᱟᱹᱴᱩ ᱵᱩᱨᱩ ᱫᱚ ᱵᱟᱹᱱᱩᱜᱼᱟ ᱥᱩᱨ ᱨᱮᱫᱚ ᱟ ᱞᱟᱴ ᱴᱩ ᱵᱩᱨᱩ ᱫᱚ ᱠᱟᱹᱴᱤᱡ ᱥᱟᱺᱜᱤᱧ ᱧᱚᱜ ᱜᱮ ᱪᱟᱞᱟᱜ ᱦᱩᱭᱩᱜᱼᱟ ᱟᱨ ᱤᱱᱠᱟᱹ ᱢᱟᱱᱮ ᱮᱢᱱᱤ ᱪᱮᱫ ᱞᱤᱧ ᱞᱟᱹᱭᱟ ᱵᱤᱨ ᱢᱟᱱᱮ ᱩᱥᱩᱞ ᱚᱱᱠᱟ ᱢᱟᱱᱮ
ᱦᱩᱸ ᱦᱩᱰᱤᱧ ᱵᱩᱨᱩ ᱵᱚᱭᱦᱟ᱾
ᱦᱳᱭ ᱰᱩᱝᱨᱤ ᱠᱚ ᱤᱱᱠᱟᱹ ᱠᱚ ᱦᱮᱱᱟᱜᱼᱟ᱾ ᱦᱮᱸ ᱛᱟᱦᱞᱮ ᱮ ᱟᱯᱮ ᱫᱚ ᱛᱟᱦᱞᱮ ᱪᱮᱫ ᱤᱧᱞᱟᱹᱭᱟ ᱟᱞᱮᱥᱮᱫ ᱤᱱᱠᱟᱹ ᱩᱫᱽ ᱯᱩᱴᱠᱟᱹ ᱠᱚ ᱧᱟᱢᱚᱜ ᱜᱮᱭᱟ? ᱥᱮ ᱵᱟᱝ ᱛᱟᱦᱞᱮ?
ᱟᱞᱮᱦᱚᱸ ᱜᱚᱝᱠᱮ ᱢᱤᱫᱴᱮᱱ ᱵᱤᱨ ᱦᱮᱱᱟ-ᱲ ᱦᱚᱯᱚᱱ ᱠᱚᱨᱮ ᱜᱮ᱾ ᱦᱩᱰᱩᱧ ᱜᱮ ᱛᱚ ᱚᱸᱰᱮ ᱜᱮ ᱦᱩᱭᱩᱜ-ᱟ ᱟᱹᱜᱩᱭᱮᱫ ᱛᱟᱦᱮᱸᱱ ᱠᱚ ᱵᱟᱨ ᱯᱮ ᱫᱤᱱ ᱠᱚ ᱠᱮᱫᱟ᱾
ᱚ᱾
ᱛᱟᱦᱚᱞᱮ ᱟᱯᱮ ᱫᱚ ᱵᱩᱨᱩ ᱜᱚᱝᱠᱮ, ᱵᱩᱨᱩ ᱠᱚ ᱦᱮᱱᱟ, ᱛᱟᱦᱮᱞᱮ ᱥᱮᱸᱫᱽᱨᱟ ᱠᱚᱯᱮ ᱪᱟᱞᱟᱜ ᱛᱚ?
ᱦᱮᱸ ᱥᱮᱸᱫᱽᱨᱟ ᱠᱚ ᱪᱟᱞᱟᱜ ᱦᱩᱭᱩᱜᱭ ᱜᱮᱭᱟ, ᱟᱫᱚ ᱱᱮᱛᱟᱨ ᱫᱚ ᱠᱟᱹᱴᱤᱡ ᱵᱟᱭᱨᱮ ᱨᱮ ᱛᱟᱦᱮᱱ ᱦᱳᱭᱳᱜ ᱜᱮᱭᱟ ᱛᱚ, ᱟᱫᱚ ᱚᱱᱟᱛᱮ ᱩᱱᱟᱹᱜ ᱫᱚ ᱵᱟᱝ ᱪᱟᱞᱟᱜ ᱦᱳᱭᱳᱜ ᱜᱮᱭᱟ ᱡᱟᱦᱟᱸ ᱛᱤᱥ᱾ ᱠᱚ ᱨᱮ ᱚᱲᱟᱜ ᱪᱟᱞᱟᱣ ᱞᱮᱱ ᱠᱷᱟᱱ ᱟᱫᱚ ᱩᱱ ᱡᱚᱠᱷᱚᱱ ᱡᱩᱫᱤ ᱠᱚ ᱪᱟᱞᱟᱜᱼᱟ ᱟᱛᱩ ᱾ ᱨᱮᱱ ᱠᱚᱲᱟ ᱠᱚ ᱛᱟᱦᱚᱞᱮ ᱩᱱ ᱡᱚᱠᱷᱚ᱾ ᱪᱟᱞᱟᱜ ᱦᱳᱭᱳᱠ ᱜᱮᱭᱟ, ᱛᱟᱯᱚᱨᱮ ᱦᱤᱛᱳᱜ ᱫᱚ ᱟᱨ ᱦᱚᱜᱼᱚᱭ ᱛᱚ ᱨᱚᱦᱚᱭ ᱥᱤᱡᱤᱱ ᱥᱮ, ᱟᱫᱚ ᱚᱠᱚᱸᱭ ᱦᱚᱸ ᱵᱟᱠᱚ ᱢᱟᱱᱮ ᱪᱟᱞᱟᱜ ᱜᱮᱭᱟ ᱩᱱᱟᱹᱜ ᱫᱚ ᱥᱮᱸᱫᱽᱨᱟ ᱠᱚᱫᱚ᱾ ᱢᱚᱱᱮ ᱮᱢᱱᱤ ᱯᱷᱟᱸᱠᱟ ᱴᱟᱭᱤᱢ ᱨᱮ, ᱵᱤᱥᱤ ᱠᱚ ᱪᱟᱞᱟᱜ ᱜᱮᱭᱟ ᱾ ᱦᱩᱸᱥᱤᱛᱩᱝ ᱫᱤᱱ ᱠᱚ ᱡᱮᱢᱚᱱ ᱩᱱᱫᱚ ᱪᱮᱫ ᱦᱚᱸ ᱠᱢᱠᱟ ᱠᱟᱹᱢᱤ ᱠᱚ ᱵᱟᱝ ᱛᱟᱦᱮᱱᱟ ᱛᱚ, ᱟᱫᱚ ᱩᱱ ᱡᱚᱠᱷᱚᱱ ᱵᱤᱥᱤ ᱠᱚ ᱪᱟᱞᱟᱜ ᱜᱮᱭᱟ ᱥᱮᱸᱫᱽᱨᱟ ᱠᱚᱫᱚ ᱾
ᱱᱤᱛᱚᱜ ᱫᱚ ᱱᱤᱛᱚᱜ ᱫᱚ, ᱡᱮᱢᱚᱱ ᱪᱟᱥ ᱨᱮᱜᱮ ᱡᱚᱛᱚ ᱵᱮᱥᱛᱚ ᱦᱮᱱᱟᱜ ᱠᱚᱣᱟ ᱟᱫᱚᱠᱷᱟᱱ ᱾ ᱡᱩᱫᱤ ᱵᱟᱭ ᱫᱟᱜᱟ, ᱫᱟᱜ ᱠᱚ ᱟᱸᱡᱮᱫ ᱞᱮᱱ ᱛᱟᱠᱚ ᱠᱷᱟᱱ, ᱚᱱᱠᱟ ᱥᱚᱢᱚᱥᱟ ᱜᱮᱭᱟ ᱥᱮ, ᱚᱱᱟ ᱠᱷᱟᱹᱛᱤᱨ ᱾ ᱟᱯᱮ ᱥᱮᱫ ᱫᱚ ᱛᱟᱦᱞᱮ ᱯᱮ, ᱪᱟᱞᱟᱜ ᱜᱮᱭᱟ ᱥᱮ ᱵᱟᱝ ᱚᱝᱠᱟ ᱥᱮᱸᱫᱽᱨᱟ ᱠᱚ?
ᱵᱟᱝ ᱜᱚᱝᱠᱮ ᱵᱟᱠᱚ ᱥᱮᱸᱫᱽᱨᱟ ᱫᱚ, ᱵᱟᱠᱚ ᱪᱟ ᱾ ᱡᱚᱠᱷᱚ ᱱᱮ ᱫᱤᱥᱚᱢ ᱥᱮᱸᱫᱽᱨᱟ ᱭᱟᱠᱚ, ᱛᱚᱠᱷᱚᱱ ᱠᱚ ᱪᱟᱜᱼᱟ ᱢᱤᱫᱴᱟᱱ᱾
ᱚ, ᱦᱚ ᱟᱪᱪᱷᱟ, ᱟᱨ ᱤᱭᱟᱹ ᱛᱟᱦᱞᱮ ᱟᱯᱮ ᱥᱮᱫ ᱫᱚ ᱩᱱᱟ? ᱪᱮᱫ ᱢᱟᱱᱮ ᱦᱳᱲᱩ ᱠᱚᱫᱚ, ᱪᱮᱫ ᱛᱮᱯᱮ ᱤᱨ ᱜᱮᱭᱟ, ᱦᱚᱲ ᱟᱛᱮᱜ ᱥᱮ ᱜᱟᱹᱲᱤ ᱠᱚ, ᱟᱛᱮᱫ ᱜᱮ?
ᱜᱟᱹᱲᱤ ᱠᱚᱛᱮ ᱮᱠᱷᱚᱱ ᱱᱚᱣᱟ ᱫᱷᱟᱣ ᱫᱚ, ᱤᱨ ᱦᱳᱭᱳᱜ ᱠᱟᱱᱟ ᱵᱟᱝ, ᱚᱠᱚᱭ ᱦᱚ ᱰᱟᱝᱨᱤ ᱠᱚ ᱦᱮᱱᱟᱜ ᱠᱚᱛᱚᱠ ᱚᱲᱟᱜ ᱨᱮ ᱩᱱᱠᱩᱜᱤ ᱱᱮᱛᱟᱨ ᱛᱤ ᱛᱮᱠᱚ, ᱤᱨ ᱚᱪᱚᱭᱮᱫᱟ ᱵᱟᱠᱷᱟᱱ ᱫᱚ ᱚᱱᱮ ᱢᱮ ᱢᱤᱥᱤᱱ ᱛᱤᱜᱤ ᱠᱚ ᱤᱨ ᱫᱟ, ᱚᱸᱰᱮ ᱜᱮ ᱜᱮᱫᱚᱜ, ᱚᱸᱰᱮ ᱜᱮ ᱤᱨᱚᱜ ᱠᱟᱱᱟ, ᱚᱸᱰᱮ ᱜᱮ ᱯᱩᱨᱟᱹ ᱮᱠᱫᱚᱢ ᱫᱟᱞ ᱠᱟᱛᱮ ᱜᱮ ᱛᱩᱫᱩᱜ ᱠᱟᱱᱟ ᱾
ᱦᱮᱸ ᱟᱫᱚ ᱚᱱᱟ ᱢᱤᱫᱴᱟᱝ ᱴᱟᱭᱤᱢ ᱤᱭᱟᱹᱜ ᱠᱟᱱᱟ᱾ ᱟᱫᱚ ᱵᱟᱠᱷᱟᱱ, ᱦᱚᱲ ᱤᱨ ᱛᱮᱫᱚ ᱠᱟᱹᱴᱤᱡ
ᱤᱨ ᱨᱟᱠᱚ ᱛᱟᱨᱯᱚᱨᱮ ᱟᱴᱤ ᱦᱳᱭᱩᱜᱼᱟ, ᱛᱟᱨᱯᱚᱨᱮ ᱟᱜᱩ ᱦᱳᱭᱩᱜᱼᱟ᱾ ᱟᱹᱰᱤ ᱠᱚᱛᱮ ᱵᱤᱥᱼᱟᱱᱟ ᱟᱫᱚ ᱧᱟᱢᱟ ᱚᱱᱟ ᱫᱚ ᱡᱟᱦᱟᱸ ᱢᱮᱥᱤᱱ ᱤᱨ ᱚᱱᱟ ᱫᱚ ᱵᱩᱥᱩᱠ ᱵᱟᱠᱤᱱ ᱧᱟᱢᱟ ᱾
ᱦᱮᱸ,
ᱚᱱᱟᱜᱮ ᱡᱟᱦᱟᱸ ᱰᱟᱝᱨᱤ ᱠᱚ ᱦᱮᱱᱟᱜ ᱠᱚᱛᱟ ᱠᱚᱢ ᱧᱚᱜ ᱠᱚ ᱤᱨ ᱫᱟ ᱢᱟᱱᱮ ᱾ ᱰᱟᱝᱨᱤ ᱵᱩᱥᱩ ᱡᱚᱢ ᱞᱟᱹᱜᱤᱫ ᱠᱚ ᱤᱫᱤᱭᱟ ᱠᱚ, ᱛᱮ ᱟᱨ ᱵᱟᱠᱤ ᱡᱚᱛᱚ ᱱᱤᱡᱮᱛᱮᱠᱚ ᱱᱤᱡᱮᱛᱮ ᱠᱚ ᱤᱭᱟᱹᱜᱚᱜ ᱠᱟᱜᱼᱟ᱾ ᱡ
ᱦᱮᱸ ᱱᱮᱛᱟᱨ ᱫᱚ ᱟᱹᱰᱤ ᱡᱟᱭᱜᱟ ᱜᱮ ᱠᱚ ᱚᱝᱠᱟ ᱜᱮ᱾
ᱦᱩᱸ,
ᱦᱮᱸ
ᱛᱟᱦᱚᱞᱮ ᱜᱚᱝᱠᱮ ᱯᱷᱩᱴᱵᱚᱞ ᱠᱚᱵᱤᱱ, ᱠᱷᱮᱞᱚᱜᱼᱟ ᱥᱮ ᱵᱟᱝ?
ᱦᱮᱸ ᱯᱷᱩᱴᱵᱚᱞ ᱠᱚᱫᱚ, ᱠᱷᱮᱞᱚᱜ ᱦᱳᱭᱳᱜ ᱜᱮᱭᱟ᱾ ᱟᱨ ᱟᱵᱤᱱ ᱫᱚ ᱵᱤᱱ ᱠᱷᱮᱞᱚᱜ ᱜᱮᱭᱟ ᱥᱮ ᱵᱟᱝ?
ᱟᱹᱞᱤᱧ ᱛᱚ ᱮᱠᱷᱚᱱ ᱫᱚ, ᱵᱟᱹᱞᱤᱧ ᱠᱷᱮᱞᱚᱜ ᱠᱟᱱᱟ᱾
ᱦ
ᱦ
ᱟᱨ ᱦᱩ ᱛᱟᱦᱞᱮ ᱟᱵᱤᱱ ᱫᱚ ᱢᱟᱱᱮ, ᱪᱮᱫ- ᱪᱮᱫ ᱵᱤᱱ ᱪᱤᱠᱟᱹᱭ ᱜᱮᱭᱟ ᱮᱱᱛᱮᱜ᱾ ᱚᱞᱚᱜ ᱜᱮᱭᱟᱵᱤᱱ ᱥᱮ?
ᱚᱸ ᱚᱞᱚᱜ ᱫᱚ ᱪᱟᱵᱟ ᱠᱟᱱᱟ, ᱠᱚᱞᱮᱡᱽ ᱫᱚ ᱪᱟᱵᱟ ᱠᱟᱱ ᱛᱟᱹᱞᱤᱧᱟ᱾ ᱟᱫᱚ ᱵᱮᱠᱟᱨ ᱜᱮ ᱞᱟᱹᱭ ᱫᱟᱲᱮᱟᱜᱼᱟ ᱵᱤᱱ᱾
ᱦᱮᱸ ᱟᱪᱪᱷᱟ ᱤᱱᱟᱹ ᱚᱲᱟᱜ ᱠᱚᱨᱮ ᱜᱮ ᱪᱮᱜ ᱦᱚ ᱵᱟᱝ ᱦᱩᱸᱻ
ᱦᱮᱸ ᱟᱵᱤᱱ ᱪᱮᱫ ᱚᱲᱟᱜ ᱨᱮᱵᱤᱱ ᱛᱟᱦᱮᱱᱟ ᱥᱮ ᱵᱟᱭᱨᱮ ᱨᱮᱵᱤᱱ ᱛᱟᱦᱮᱱᱟ
ᱟᱞᱤᱧ ᱦᱚᱭ ᱛᱳ ᱢᱟᱱᱮ ᱠᱚᱞᱮᱡ ᱪᱟᱞᱟᱜ ᱠᱟᱱ ᱛᱟᱞᱤᱧᱟ ᱦᱩᱸ ᱯᱷᱳᱨ ᱤᱭᱟᱨ ᱦᱩᱻ ᱢᱮᱥ ᱨᱮ ᱞᱤᱧ ᱛᱟᱦᱮᱱᱟ ᱜᱮᱭᱟ ᱦᱚᱥᱴᱮᱞ ᱨᱮ ᱫᱚ ᱵᱟᱝ ᱛᱟᱦᱞᱮ ᱚᱠᱛᱚ ᱠᱚᱦᱚᱸ ᱟᱹᱰᱤ ᱜᱟᱱ ᱦᱩᱭᱮᱱ ᱛᱟᱞᱟᱝ-ᱟ
ᱦᱟᱸ ᱦᱟᱸ ᱦᱚᱭ ᱠᱟᱱᱟ ᱜᱚᱝᱼᱼ
ᱦᱩᱸ ᱦᱩᱸ